ᱦᱮᱞᱳ ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ᱾
ᱦᱮᱸ ᱡᱚᱦᱟᱨ ᱜᱮ
ᱦᱮᱸ ᱡᱚᱦᱟᱨ ᱜᱮ ᱜᱚᱢᱠᱮ
ᱦᱮᱸ ᱦᱮᱸ ᱵᱮᱥ ᱜᱮ ᱟᱹᱵᱤᱱ
ᱦᱮᱸ ᱟᱹᱞᱤᱧ ᱦᱚᱸ ᱵᱮᱥ ᱜᱮ ᱢᱮᱱᱟᱜ ᱵᱟᱲᱟ ᱟᱠᱟᱫ ᱞᱤᱧᱟᱹ ᱱᱤᱛᱚᱜ ᱫᱚ
ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ?
ᱚᱲᱟᱜ ᱠᱚᱨᱮ ᱦᱚᱸ ᱵᱮᱥ ᱫᱚ ᱵᱮᱥ ᱜᱮ ᱦᱟᱞᱮᱜᱮ ᱤᱧ ᱜᱚᱲᱚᱢ ᱦᱟᱲᱟᱢᱮ ᱜᱚᱛᱚᱭᱮᱱᱟᱭ
ᱳ
ᱦᱟᱞᱮ ᱫᱚ ᱪᱮᱫ ᱦᱚᱞᱟ ᱢᱟᱦᱫᱮᱨ ᱦᱤᱞᱳᱜ ᱜᱮ
ᱳ ᱦᱳ
ᱦᱳᱭ ᱚᱱᱮ ᱪᱮᱴᱮᱨ ᱛᱮ
ᱚᱸ
ᱟᱯᱮᱥᱮᱫ ᱫᱚ ᱫᱟᱜ ᱠᱚᱫᱚ ᱵᱟᱭ ᱫᱟᱜᱮᱫ ᱛᱮ
ᱦᱮᱸ ᱫᱟᱜᱽ ᱫᱟᱭ ᱫᱚᱢᱮᱭ ᱫᱟᱜᱽ ᱫᱟᱭ ᱱᱤᱛᱚᱜ ᱦᱚᱸᱭ ᱫᱟᱜᱽ ᱮᱫᱟᱛᱚ ᱦᱚᱞᱟ ᱥᱮ ᱢᱟᱦᱟᱫᱮᱨ ᱠᱷᱚᱱᱟᱜ ᱫᱟᱜᱽᱫᱟ ᱚᱱᱛᱮ ᱢᱟ
ᱚ ᱟᱪᱪᱷᱟ ᱟᱞᱮ ᱥᱮᱫ ᱦᱚᱸ ᱫᱚᱢᱮ ᱦᱩᱰᱩᱨ ᱵᱤᱡᱽᱞᱤ ᱟᱛᱮ ᱫᱟᱜ ᱠᱮᱜᱼᱟᱭ ᱟᱫᱚ ᱢᱟᱫᱷᱮᱨ ᱦᱤᱞᱳᱜ ᱜᱮ ᱫᱚᱢᱮ ᱫᱟᱜ ᱠᱮᱫᱼᱟ ᱛᱮᱦᱮᱧ ᱫᱚ ᱢᱤᱫᱴᱤᱡ ᱵᱟᱨᱭᱟ ᱜᱮ ᱡᱚᱨᱚ ᱠᱮᱜᱼᱟ ᱢᱟᱫᱮᱨ ᱦᱤᱞᱳᱜ ᱫᱚᱢᱮ ᱫᱟᱜ ᱠᱮᱫ ᱠᱟᱭ ᱟᱫᱚ ᱤᱧᱤᱡ ᱜᱚᱲᱚᱢ ᱦᱟᱲᱟᱢᱮ ᱵᱚᱸᱜᱟ ᱛᱟᱞᱟᱭᱱᱟᱭ
ᱚ ᱢᱟᱱᱮ ᱪᱮᱫ ᱡᱟᱦᱟᱱᱟᱜ ᱨᱩᱣᱟᱹ ᱠᱚ ᱧᱟᱢ ᱞᱮᱫᱮᱭᱟ ᱥᱮ
ᱨᱩᱟᱹ ᱨᱩᱣᱟᱹ ᱫᱚ ᱵᱟᱝᱟ ᱨᱩᱣᱟᱹ ᱫᱚ ᱵᱟᱝᱟ ᱩᱞ ᱦᱟᱞᱟᱝ ᱮ ᱪᱟᱞᱟᱣ ᱞᱮᱱᱟᱭ ᱟᱫᱚ ᱩᱞ ᱠᱚᱢᱟ ᱪᱟᱵᱟ ᱠᱟᱱᱟ ᱥᱮ ᱟᱫᱚ ᱫᱟᱨᱮ ᱨᱮᱜᱮ ᱩᱞ ᱵᱤᱞᱤ ᱫᱚᱢᱮ ᱛᱟᱦᱮᱸ ᱠᱟᱱᱟ ᱟᱫᱚ ᱚᱸᱰᱮ ᱡᱚᱡᱚᱢᱮ ᱪᱟᱞᱟᱣ ᱠᱟᱱᱟ ᱟᱫᱚ ᱪᱮᱴᱮᱨ ᱧᱩᱨᱩ ᱵᱟᱝ ᱧᱩᱨᱩ ᱟᱫᱮᱭᱟ
ᱳᱦᱳᱻ
ᱦᱮᱸ ᱰᱟᱴᱟ ᱠᱚᱦᱚᱸ ᱵᱟᱹᱱᱩᱜ ᱛᱟᱭᱟ ᱟᱫᱚ ᱪᱮᱫ ᱡᱮ ᱩᱞ ᱠᱚᱦᱚᱸ ᱡᱚᱢ ᱥᱟᱱᱟᱭᱟ ᱟᱫᱚ ᱪᱮᱫ ᱮᱢ ᱞᱟᱹᱭᱟ ᱫᱩᱠ ᱴᱚ ᱠᱟᱜ ᱞᱮᱭᱟᱭ ᱦᱳᱭ
ᱢᱟᱱᱮ ᱛᱚ ᱡᱟᱹᱥᱛᱤ ᱵᱚᱭᱚᱥ ᱦᱚᱸ ᱵᱟᱝ ᱦᱩᱭᱩᱜ ᱛᱟᱭᱟ ᱤᱭᱳᱝ ᱧᱚᱜ ᱜᱮ ᱛᱟᱦᱮᱸ ᱠᱟᱱᱟᱭ
ᱵᱟᱝ ᱵᱚᱭᱮᱥ ᱜᱮᱭᱟ ᱦᱩᱭᱩᱜᱼᱟ ᱤᱭᱟᱹ ᱥᱩ ᱦᱳᱭ ᱛᱟᱲᱟᱢ ᱫᱚ ᱫᱟᱲᱮᱭᱟᱜ ᱠᱟᱱᱟ ᱚᱱᱠᱟ ᱥᱳᱛᱛᱳᱨ ᱵᱚᱪᱷᱚᱨ ᱜᱟᱱ ᱫᱚᱭ ᱦᱩᱭᱩᱜ ᱠᱟᱱᱟᱭ ᱟᱫᱚ ᱦᱟᱯᱟ ᱠᱚᱫᱚ ᱚᱠᱟ ᱥᱚᱢᱚᱭ ᱥᱟᱵᱟᱭ ᱚᱠᱟ ᱥᱚᱢᱚᱭ ᱫᱚ ᱵᱟᱭ ᱥᱟᱵᱟᱭ ᱤᱱᱠᱟᱹ ᱛᱮᱦᱚᱸ ᱛᱟᱲᱟᱢ ᱜᱚᱫ ᱜᱮᱭᱟᱭ
ᱚᱦᱳ ᱟᱪᱪᱷᱟ
ᱟᱫᱚ ᱰᱟᱴᱟ ᱠᱚᱫᱚ ᱞᱚᱜᱚᱱ ᱜᱮ ᱧᱩᱨ ᱪᱟᱵᱟ ᱟᱠᱟᱱ ᱛᱟᱭᱟ
ᱚ
ᱦᱳᱭ ᱛᱟᱦᱚᱞᱮ ᱟᱯᱮ ᱫᱚ ᱚᱲᱟᱜ ᱠᱚᱨᱮ ᱫᱚ ᱟᱯᱮ ᱫᱚ ᱵᱮᱥ ᱜᱮᱭᱟ ᱯᱮ
ᱦᱮᱸ ᱟᱞᱮ ᱫᱚᱞᱮ ᱵᱮᱥ ᱜᱮᱭᱟ
ᱟᱪᱪᱷᱟ ᱦᱳᱭ ᱵᱮᱥ ᱜᱮ ᱛᱟᱦᱮᱸ ᱦᱮᱸ ᱟᱞᱮ ᱫᱚ ᱡᱚᱢ ᱵᱟᱲᱟ ᱠᱟᱫ ᱜᱮᱭᱟᱞᱮ ᱡᱚᱢ ᱵᱟᱲᱟ ᱠᱟᱛᱮᱜ ᱜᱮ ᱱᱚᱜᱼᱚᱭ ᱤᱧ ᱫᱩᱲᱩᱵ ᱠᱟᱱᱟ ᱦᱮᱸ ᱛᱮᱦᱮᱧ ᱫᱚ ᱛᱮᱦᱮᱧ ᱫᱚ ᱠᱟᱹᱢᱤ ᱞᱮ ᱪᱟᱞᱟᱣ ᱞᱮᱱᱟ ᱛᱚ ᱵᱟᱹᱫᱽ ᱠᱟᱹᱢᱤ ᱟᱫᱚ ᱠᱟᱹᱡ ᱛᱮᱦᱮᱧ ᱫᱚᱞᱮ ᱧᱩ ᱵᱟᱲᱟ ᱜᱚᱫ ᱜᱮᱭᱟ ᱠᱟᱹᱴᱤᱡ ᱱᱟᱥᱮ ᱱᱟᱥᱮ ᱦᱳᱭ ᱟᱯᱮ ᱫᱚ ᱨᱚᱦᱚᱭ ᱠᱚᱫᱚ ᱪᱟᱵᱟᱭᱮᱱ ᱛᱟᱯᱮᱭᱟ
ᱟᱞᱮ ᱫᱚ ᱨᱚᱦᱚᱭ ᱠᱚᱫᱚ ᱱᱚᱜᱼᱚᱭ ᱪᱟᱞᱟᱜ ᱠᱟᱱᱟ ᱟᱹᱣᱨᱤ ᱪᱟᱵᱟᱜ ᱛᱟᱦᱮᱱᱟ ᱛᱚᱲᱟ ᱠᱚ ᱜᱤᱰᱤᱭ ᱫᱟ ᱨᱚᱦᱚᱭ ᱠᱚᱫᱚ ᱟᱹᱣᱨᱤ ᱟᱨᱟᱢᱵᱚᱜᱼᱟ ᱚᱵᱚᱥᱥᱳ
ᱦᱳᱭ ᱟᱯᱮ ᱫᱚ ᱛᱟᱦᱚᱞᱮ ᱟᱢ ᱫᱚ ᱛᱚᱵᱮ ᱥᱤ ᱜᱚᱫᱚᱢ ᱵᱟᱲᱟᱭᱟ ᱥᱮ ᱵᱟᱝᱼᱟ
ᱥᱤ ᱠᱚᱫᱚ ᱵᱟᱲᱟᱭ ᱜᱤᱭᱟᱹᱧ ᱵᱟᱲᱟᱭ ᱫᱚ ᱡᱷᱚᱛᱚᱣᱟᱜ ᱠᱟᱢᱤ ᱜᱤᱧ ᱵᱟᱲᱟᱭ ᱜᱮᱭᱟ
ᱟᱪᱪᱷᱟ
ᱚ ᱛᱟᱭ
ᱦᱳᱭᱛᱚ ᱦᱳᱭ ᱟᱞᱮ ᱫᱚ ᱴᱮᱠᱴᱟᱨ ᱛᱮᱞᱮ ᱥᱤᱜᱼᱟ
ᱦᱳᱭ
ᱦᱳᱭ ᱰᱟᱹᱝᱨᱤ ᱠᱚ ᱵᱟᱹᱱᱩᱜ ᱠᱚᱛᱟᱞᱮᱭᱟ
ᱳ ᱦᱚ
ᱦᱮᱸ ᱟᱫᱚ ᱚᱱᱟ ᱠᱷᱟᱹᱛᱤᱨ ᱛᱮᱜᱮ ᱟᱫᱚ ᱛᱳ ᱢᱟ ᱡᱷᱚᱛᱚ ᱠᱤᱪᱷᱩ ᱜᱮ ᱱᱚᱜᱼᱚᱭ ᱴᱮᱠᱴᱟᱨ ᱛᱮᱜᱮ ᱤᱨᱦᱚᱸ ᱴᱮᱠᱴᱟᱨ ᱛᱮᱜᱮ ᱫᱟᱞ ᱦᱚᱸ ᱴᱮᱠᱴᱟᱨ ᱛᱮᱜᱮ ᱠᱷᱟᱹᱞᱤ ᱨᱚᱦᱚᱭ ᱛᱮᱫ ᱨᱚᱦᱚᱭ ᱢᱮᱥᱤᱱ ᱛᱮᱜ ᱟᱹᱣᱨᱤ ᱦᱤᱡᱩᱜᱼᱟ ᱟᱞᱮ ᱥᱮᱫ
ᱦᱳᱭ ᱦᱳᱭ ᱦᱳᱭ
ᱦᱳᱭ ᱟᱫᱚ ᱢᱤᱫ ᱴᱤᱡ ᱵᱟᱹᱫᱽ ᱫᱚᱞᱮ ᱨᱚᱦᱚᱭ ᱜᱚᱫ ᱠᱮᱜᱼᱟ ᱛᱮᱦᱮᱧ
ᱚᱸ ᱨᱚᱦᱚᱭ ᱯᱩᱨᱟᱹᱣ ᱠᱮᱫᱟ ᱯᱮ ᱛᱤᱱᱟᱹᱜ ᱦᱚᱲ ᱯᱮ ᱪᱟᱞᱟᱣ ᱞᱮᱱᱟ
ᱦᱮᱸ ᱢᱚᱬᱮ ᱛᱩᱨᱩᱭ ᱦᱚᱲ ᱞᱮ ᱪᱟᱞᱟᱣ ᱞᱮᱱᱟ ᱟᱹᱪᱩ ᱞᱮᱫ ᱠᱚᱣᱟ ᱞᱮ
ᱚᱸ
ᱦᱳᱭ ᱟᱹᱰᱤ ᱢᱟᱨᱟᱝ ᱵᱟᱹᱫᱽ ᱜᱮᱞᱮ ᱯᱩᱨᱟᱹᱣ ᱠᱮᱜᱼᱟ ᱛᱮᱦᱮᱧ ᱫᱚ
ᱚᱸ ᱛᱟᱦᱚᱞᱮ ᱵᱟᱹᱫᱽ ᱨᱮᱱᱟᱜ ᱛᱟᱦᱚᱞᱮ ᱡᱷᱚᱛᱚ ᱱᱟᱜ ᱠᱟᱹᱢᱤ ᱜᱮᱢ ᱵᱟᱲᱟᱭ ᱜᱮᱭᱟ ᱛᱟᱦᱚᱞᱮ ᱵᱟᱝ
ᱦᱮᱸ ᱩᱱᱟᱹᱜ ᱫᱚ ᱵᱟᱹᱧ ᱵᱟᱰᱟᱭᱟ ᱤᱱᱠᱟᱹ ᱜᱚᱲᱚ ᱞᱮᱠᱟ
ᱚᱸ ᱜᱚᱲᱚ ᱞᱮᱠᱟ ᱦᱳᱭ ᱤᱱᱟᱹ ᱜᱮ ᱟᱹᱰᱤ ᱢᱟᱨᱟᱝ ᱠᱟᱛᱷᱟ
ᱦᱳᱭ ᱦᱳᱭ ᱛᱟᱦᱚᱞᱮ ᱟᱢᱫᱚ ᱪᱮᱫ ᱠᱚ ᱢᱟᱱᱮ ᱪᱮᱫ ᱠᱚ ᱤᱪᱪᱷᱟᱹ ᱠᱚ ᱢᱮᱱᱟᱜ ᱛᱟᱢᱟ ᱥᱮ ᱵᱟᱹᱱᱩᱜ ᱛᱟᱢᱟ
ᱤᱪᱪᱷᱟᱹ ᱠᱚᱫᱚ ᱪᱮᱫ ᱠᱚ ᱤᱪᱪᱷᱟᱹ ᱠᱚ ᱦᱩᱲᱩ ᱠᱚᱧ ᱪᱟᱥ ᱵᱟᱲᱟᱭᱟ ᱛᱟᱦᱮᱸᱱᱟᱹᱧ ᱤᱱᱟᱹ ᱜᱮ
ᱟᱪᱪᱷᱟ, ᱦᱳᱭ ᱦᱳᱭ
ᱚᱱᱠᱟ ᱤᱪᱪᱷᱟᱹ ᱠᱚᱫᱚ ᱵᱟᱹᱱᱩᱜ ᱵᱟᱲᱟ ᱛᱤᱧᱟ
ᱦᱳᱭ ᱵᱟᱠᱷᱟᱡ ᱟᱹᱰᱤ ᱦᱚᱲᱟᱜ ᱠᱚ ᱤᱪᱪᱷᱟᱹ ᱠᱚ ᱛᱟᱦᱮᱱ ᱛᱟᱠᱚᱣᱟ ᱥᱮ ᱯᱩᱞᱤᱥᱚᱜᱼᱟ ᱠᱚ ᱤᱧᱡᱤᱱᱤᱭᱟᱨᱚᱜᱼᱟ ᱠᱚ
ᱵᱟᱝᱼᱟ ᱟᱫᱚ ᱚᱞᱚᱜ ᱯᱟᱲᱦᱟᱜ ᱠᱚᱫᱚ ᱟᱹᱰᱤ ᱫᱤᱱ ᱞᱮᱠᱟ ᱟᱲᱟᱜ ᱵᱟᱲᱟ ᱦᱩᱭ ᱠᱟᱱᱟ ᱛᱚ ᱟᱫᱚ ᱚᱱᱟ ᱠᱚᱨᱮᱱᱟᱜ ᱤᱪᱪᱷᱟᱹ ᱠᱚᱫᱚ ᱟᱹᱰᱤ ᱫᱤᱱ ᱨᱮᱜᱮ ᱪᱟᱵᱟ ᱠᱟᱱᱟ ᱠᱟᱹᱴᱤᱡ ᱨᱮ ᱛᱟᱦᱮᱸ ᱠᱟᱱᱟ
ᱦᱳᱭ ᱤᱥᱠᱩᱞ ᱨᱮᱢᱟ ᱡᱚᱛᱚ ᱢᱟᱨᱟᱝ ᱢᱟᱨᱟᱝ ᱟᱜ
ᱦᱳᱭ ᱦᱳᱭ ᱢᱮᱱᱮ ᱮᱠᱫᱚᱢ ᱮᱠᱫᱚᱢ ᱚᱠᱟᱨᱮ ᱰᱟᱠᱛᱟᱨ ᱤᱧᱡᱤᱱᱤᱭᱟᱨ ᱟᱹᱰᱤ ᱢᱟᱨᱟᱝ ᱢᱟᱨᱟᱝ ᱠᱩᱠᱢᱩ ᱠᱚ ᱧᱮᱞ ᱦᱩᱭᱩᱜ ᱠᱟᱱ ᱛᱟᱦᱮᱸᱫ ᱤᱥᱠᱩᱞ ᱨᱮᱫᱚ ᱟᱫᱚ ᱡᱚᱠᱷᱚᱱ ᱵᱩᱡᱷᱟᱹᱣ ᱦᱩᱭᱱᱟ ᱤᱧ ᱫᱟᱨᱟ ᱫᱚ ᱵᱟᱝ ᱜᱟᱱᱚᱜᱼᱟ ᱪᱮᱫ ᱦᱚᱸ ᱟᱫᱚ ᱩᱱ ᱥᱚᱢᱚᱭ ᱫᱚ ᱟᱫᱚ ᱚᱱᱟ ᱠᱩᱠᱢᱩ ᱠᱚ ᱠᱩᱠᱢᱩ ᱠᱚᱫᱚ ᱟᱲᱟᱜ ᱜᱤᱰᱤ ᱠᱟᱹᱫᱤᱧ
ᱟᱨ ᱪᱟᱥᱼᱵᱟᱥ ᱠᱟᱛᱮᱜ ᱨᱮᱦᱚᱸ ᱟᱹᱰᱤ ᱠᱤᱪᱷᱩ ᱦᱩᱭᱩᱜ ᱠᱟᱱ ᱫᱚ ᱟᱹᱰᱤ ᱨᱚᱠᱚᱢ ᱥᱮᱬᱟ ᱥᱮᱬᱟ ᱦᱚᱲ ᱠᱚ ᱵᱮᱱᱟᱜ ᱠᱟᱱᱟ
ᱦᱮᱸ ᱮᱠᱫᱚᱢ ᱮᱠᱫᱚᱢ ᱦᱩᱸ
ᱪᱟᱥᱵᱟᱥ ᱠᱟᱛᱮᱜ ᱜᱮ ᱱᱚᱜ-ᱚᱭ ᱟᱹᱰᱤ ᱢᱟᱱᱮ ᱵᱤᱞᱰᱤᱝ ᱵᱟᱨᱯᱮ ᱛᱟᱞᱟ ᱵᱤᱞᱰᱤᱝ ᱠᱚᱠᱚ ᱵᱮᱱᱟᱣ ᱟᱠᱟᱫᱟᱼᱟ ᱦᱩᱲᱩ ᱠᱩᱠᱚ ᱟᱹᱠᱷᱨᱤᱧᱮᱼᱟ ᱵᱟᱨ ᱵᱟᱨ ᱫᱷᱟᱣ ᱠᱚ ᱪᱟᱥᱮᱫᱼᱟ ᱥᱮ ᱟᱯᱮ ᱫᱚ ᱛᱤᱱᱟᱹᱜ ᱫᱷᱟᱣ ᱯᱮ ᱪᱟᱥ ᱜᱮᱭᱟ
ᱦᱮᱸ ᱟᱞᱮ ᱫᱚ ᱢᱤᱫ ᱫᱷᱟᱣᱞᱮ ᱪᱟᱥ ᱜᱮᱭᱟ ᱵᱟᱨ ᱫᱷᱟᱣ ᱵᱟᱞᱮ ᱪᱟᱥ
ᱦᱩᱸ ᱟᱞᱮ ᱟᱞᱮ ᱥᱮᱫ ᱫᱚ ᱵᱟᱨᱫᱷᱟᱣ ᱠᱚ ᱪᱟᱥᱟ ᱥᱮ ᱮᱱᱠᱷᱷᱟᱡ ᱟᱫᱚ ᱢᱟᱱᱮ ᱟᱹᱰᱤᱜᱟᱱ ᱠᱚ ᱦᱩᱲᱩ ᱪᱟ. ᱦᱩᱲᱩ ᱠᱚ ᱫᱚᱢᱮ ᱠᱚ ᱟᱠᱷᱨᱤᱧᱮᱫ ᱛᱮ ᱵᱤᱞᱰᱤᱝ ᱠᱚᱠᱚ ᱵᱮᱱᱟᱣᱮᱫᱼᱟ ᱢᱟᱨᱟᱝ ᱢᱟᱨᱟᱝ ᱵᱤᱞᱰᱤᱧ ᱫᱚᱠᱟᱱ ᱠᱚᱠᱚ ᱠᱷᱩᱞᱟᱹᱣ ᱡᱚᱝᱟᱜ ᱠᱟᱱᱟ᱾ ᱦᱳᱭ
ᱟᱨ ᱥᱚᱵᱽᱡᱤ ᱠᱚ ᱪᱟᱥ ᱵᱟᱲᱟᱭ ᱜᱮᱭᱟ ᱥᱮ ᱵᱟᱝ ᱟᱯᱮ ᱚᱱᱛᱮ ᱫᱚ
ᱦᱚᱸ ᱥᱚᱵᱽᱡᱤ ᱠᱚᱞᱮ ᱪᱟᱥ ᱜᱮᱭᱟ ᱟᱹᱞᱩ ᱦᱚᱸᱞᱮ ᱪᱟᱥᱟ ᱛᱩᱲᱤᱞᱮ ᱪᱟᱥᱟ ᱛᱟᱯᱨᱮ ᱜᱩᱦᱩᱢ ᱠᱚᱦᱚᱸ ᱞᱮ ᱪᱟᱥ ᱜᱮᱭᱟ ᱢᱟᱱᱮ ᱚᱠᱟ ᱥᱚᱢᱚᱭ ᱚᱠᱟ ᱞᱮᱠᱟ ᱱᱤᱭᱟᱹ ᱫᱷᱟᱣ ᱫᱚ ᱱᱚᱣᱟᱞᱮ ᱪᱟᱥᱟ ᱯᱚᱨᱮ ᱫᱟᱣ ᱦᱟᱱᱟ ᱱᱚᱝᱠᱟ
ᱚ ᱢᱟᱱᱮ ᱡᱚᱛᱚ ᱠᱤᱡᱷᱩ ᱜᱮ ᱯᱮ ᱪᱟᱥ
ᱦᱳᱭ ᱦᱳᱭ ᱟᱫᱚ ᱥᱩᱱᱩᱢ ᱞᱮ ᱟᱹᱠᱷᱨᱤᱧ ᱜᱮᱭᱟ ᱮᱱᱠᱷᱟᱡ ᱛᱩᱲᱤ ᱫᱚ ᱠᱟᱹᱡ ᱰᱷᱮᱨ ᱧᱚᱜ ᱜᱮᱞᱮ ᱪᱟᱥ ᱜᱮᱭᱟ ᱥᱩᱱᱩᱢ ᱥᱩᱱᱩᱢ ᱢᱟᱱᱮ ᱢᱟᱨᱟᱝ ᱧᱚᱜ
ᱳ
ᱦᱮᱸ ᱦᱳᱭ ᱵᱟ ᱥᱟᱰᱮ ᱠᱚ ᱵᱟᱹᱵᱤᱱ ᱟᱸᱡᱚᱢᱮᱼᱟ ᱠᱤ ᱢᱟᱱᱮ ᱞᱮᱱᱮᱜᱼᱟ ᱠᱚ ᱟᱞᱮᱭᱟᱜ ᱚᱲᱟᱜ ᱯᱟᱥᱮ ᱨᱮᱜᱮ ᱥᱩᱱᱩᱢ
ᱳ ᱵᱟᱝ ᱵᱟᱝ ᱟᱸᱡᱚᱢ ᱫᱚ ᱱᱟᱜ ᱵᱟᱝ ᱟᱸᱡᱚᱢᱚᱜ ᱠᱟᱱᱟ
ᱦᱳᱭᱛᱚ ᱦᱳᱭ ᱞᱮᱲᱮᱜ-ᱟ ᱠᱚ
ᱦᱩᱸ ᱵᱟᱝ ᱵᱟᱝ ᱟᱸᱡᱚᱢ ᱫᱚ ᱵᱟᱝ ᱟᱸᱡᱚᱢᱚᱜ ᱠᱟᱱᱟ ᱚᱲᱟᱜ ᱵᱷᱤᱛᱤᱨ ᱨᱮ ᱢᱮᱱᱟᱜ ᱵᱤᱱᱟ ᱛᱚ ᱦᱭᱛᱳ ᱚᱱᱟ ᱠᱷᱟᱹᱛᱤᱨ ᱵᱟᱝ ᱟᱸᱡᱚᱢᱚᱜ ᱠᱟᱱᱟ᱾
ᱦᱳᱭ ᱦᱳᱭ ᱟᱪᱪᱷᱟ ᱤᱭᱟᱹ ᱞᱟᱹᱭ ᱮᱜᱼᱟ ᱞᱤᱧ ᱟᱯᱮ ᱫᱚ ᱛᱚᱵᱮ ᱪᱟᱥ ᱵᱟᱲᱟᱭ ᱜᱮᱭᱟ ᱯᱮ ᱦᱮᱸᱥᱮ
ᱦᱮᱸ ᱪᱟᱥ ᱵᱟᱲᱟᱭ ᱜᱮᱭᱟ ᱞᱮ ᱛᱚ
ᱦᱟᱹᱠᱩ ᱠᱚᱯᱮ ᱪᱟᱥ ᱠᱚ ᱜᱮᱭᱟ ᱥᱮ ᱵᱟᱝᱟ
ᱦᱟᱹᱠᱩ ᱠᱚᱫᱚ ᱵᱟᱞᱮ ᱪᱟᱥ ᱠᱚᱜᱮᱭᱟ ᱟᱨ ᱜᱟᱹᱰᱭᱟᱹ ᱠᱚᱫᱚ ᱵᱟᱹᱪᱩᱜ ᱛᱟᱞᱮᱭᱟ ᱦᱳᱭ
ᱦᱳᱭ ᱟᱞᱮ ᱫᱚᱞᱮ ᱪᱟᱥ ᱢᱟᱱᱮ ᱦᱟᱹᱠᱩ ᱦᱳᱭ ᱟᱞᱮ ᱦᱚᱸ ᱢᱟᱱᱮ ᱦᱟᱹᱠᱩᱞᱮ ᱪᱟᱥ ᱟᱠᱟᱫ ᱠᱚᱣᱟ
ᱚ
ᱦᱳᱭ
ᱛᱤᱱᱟᱹᱜ ᱢᱟᱨᱟᱝ ᱤᱭᱟᱹ ᱜᱟᱹᱰᱭᱟᱹ ᱫᱚ ᱢᱮᱱᱟᱜ ᱛᱟᱯᱮᱭᱟ
ᱟᱹᱰᱤ ᱢᱟᱨᱟᱝ ᱢᱟᱱᱮ ᱢᱩᱠᱩᱴᱢᱩᱱᱤᱯᱩᱨ ᱨᱮ ᱢᱮᱱᱟᱜ-ᱟ ᱥᱮ
ᱦᱮᱸ ᱦᱮᱸ
ᱚᱱᱟ ᱨᱮᱱᱟᱜ ᱦᱟᱯ
ᱳ
ᱦᱳᱭ ᱟᱹᱰᱤ ᱢᱟᱨᱟᱝ ᱜᱟᱹᱰᱭᱟᱹ ᱢᱟᱱᱮ ᱦᱮᱱᱟᱜ ᱛᱟᱞᱮ ᱦᱳᱭ ᱢᱟᱱᱮ ᱢᱩᱠᱩᱴᱢᱩᱱᱤᱯᱩᱨ ᱚᱱᱟ ᱛᱤᱱ ᱢᱟᱨᱟᱝ ᱰᱮᱢᱜᱟ ᱚᱱᱟ ᱦᱟᱯ ᱦᱩᱭᱩᱜᱼᱟ ᱦᱳᱭ ᱟᱹᱰᱤ ᱢᱟᱨᱟᱝ ᱧᱚᱜ ᱢᱟᱱᱮ ᱨᱚᱠᱚᱢ ᱨᱚᱠᱚᱢ ᱦᱟᱹᱠᱩ ᱠᱟᱞᱟᱨᱤᱧ ᱠᱟᱞᱟᱨᱤᱧ ᱟᱨᱟᱜ ᱥᱟᱠᱟᱢ ᱫᱚ ᱦᱮᱸᱫᱮ ᱞᱤᱞ ᱟᱹᱰᱤ ᱨᱚᱠᱚᱢ ᱨᱚᱠᱚᱢ ᱦᱟᱹᱠᱩ ᱵᱤᱫᱮᱥ ᱠᱷᱚᱡ ᱞᱮ ᱟᱹᱜᱩ ᱠᱟᱜ ᱩᱱᱠᱩ ᱠᱚᱞᱮ ᱪᱟᱥ ᱠᱟᱜ ᱠᱚᱣᱟ
ᱟᱫᱚ ᱪᱮᱫ ᱞᱮᱠᱟᱱ ᱢᱟᱱᱮ ᱵᱤᱫᱮᱥ ᱨᱮ ᱪᱮᱫ ᱞᱮᱠᱟᱱᱟᱜ ᱡᱤᱱᱤᱥ ᱠᱚᱠᱚ ᱡᱚᱢ ᱜᱮᱭᱟ ᱟᱫᱚ ᱚᱱᱠᱟᱱᱟᱜ ᱜᱮ ᱵᱮᱵᱚᱥᱛᱟᱷ ᱠᱟᱜ ᱠᱚᱣᱟ ᱞᱮ
ᱚ ᱛᱟᱦᱚᱞᱮ ᱢᱟ ᱦᱟᱹᱠᱩ ᱟᱹᱠᱷᱨᱤᱧ ᱛᱮᱜᱮ ᱯᱩᱨᱟᱹ ᱟᱹᱰᱤ ᱠᱤᱥᱟᱹᱬ ᱦᱚᱲ ᱦᱩᱭ ᱠᱟᱱᱟ ᱯᱮᱛᱚ ᱟᱯᱮ ᱢᱟ
ᱦᱳᱭ ᱦᱳᱭ ᱠᱤᱥᱟᱹᱬ ᱦᱳᱭ ᱟᱫᱚ ᱤᱧ ᱵᱟᱵᱟ ᱦᱮᱸ ᱯᱟᱹᱦᱤᱞ ᱤᱭᱟᱹ ᱤᱧ ᱵᱟᱵᱟ ᱯᱟᱹᱦᱤᱞ ᱫᱚ ᱵᱟᱝ-ᱟ ᱢᱟᱱᱮ ᱟᱹᱨᱢᱤ ᱛᱟᱦᱮᱸ ᱠᱟᱱᱟᱭ ᱥᱮ ᱟᱫᱚ ᱦᱳᱭ ᱟᱫᱚ ᱚᱱᱠᱟ ᱞᱟᱹᱲᱦᱟᱹᱭ ᱞᱟᱹᱲᱦᱟᱹᱭ ᱛᱮᱜᱮ ᱟᱫᱚ ᱚᱱᱛᱮ ᱦᱟᱱᱟ ᱫᱤᱥᱚᱢ ᱥᱮᱫᱮ ᱯᱟᱨᱚᱢ ᱞᱮᱱᱟᱭ ᱟᱫᱚ ᱚᱱᱠᱟᱜᱮ ᱜᱟᱛᱮ ᱠᱚ ᱧᱟᱢ ᱠᱮᱫ ᱠᱚᱣᱟᱭ ᱟᱫᱚ ᱚᱱᱠᱟ ᱜᱮ ᱡᱚᱜᱟᱡᱚᱜ ᱚᱠᱟ ᱞᱮᱠᱟᱱᱟᱜ ᱦᱩᱭ ᱠᱟᱱᱟ ᱟᱫᱚ ᱩᱱᱟᱹᱜ ᱠᱷᱚᱡ ᱫᱚ ᱦᱟᱱᱟᱜ ᱩᱱᱟᱹᱜ ᱫᱚ ᱵᱟᱹᱧ ᱵᱟᱰᱟᱭᱟ᱾ ᱦᱮᱸᱥᱮ ᱦᱳᱭ ᱦᱳᱭ ᱢᱮᱱᱟᱜ ᱠᱚᱣᱟ ᱛᱚ ᱤᱧ ᱢᱟᱨᱟᱝ ᱵᱟ ᱛᱟᱠᱚ ᱵᱤᱫᱮᱥ ᱨᱮ
ᱳ
ᱦᱳᱭ ᱚᱱᱟᱜᱮ ᱡᱩᱫᱤ ᱠᱟᱹᱢᱤ ᱠᱚᱵᱤᱱ ᱠᱷᱚᱡᱚᱜ ᱠᱟᱱᱟ ᱱᱚᱜᱼᱚᱭ ᱫᱚ ᱡᱳᱜᱟᱡᱳᱜ ᱢᱟ ᱦᱩᱭ
ᱦᱳᱭ ᱦᱳᱭ ᱦᱳᱭ ᱟᱫᱚ ᱡᱩᱫᱤ ᱡᱩᱫᱤ ᱦᱮᱸ ᱡᱩᱫᱤ ᱵᱤᱱ ᱧᱟᱢ ᱟᱹᱞᱤᱧ ᱠᱷᱟᱱ ᱵᱷᱟᱹᱜᱤ ᱠᱚᱜ ᱜᱮᱭᱟ ᱠᱟᱹᱢᱤ ᱠᱚ ᱡᱟᱦᱟᱸᱱᱟᱜ ᱠᱟᱹᱢᱤ
ᱦᱳᱭ ᱪᱮᱫ ᱫᱚ ᱪᱮᱫ ᱞᱮᱠᱟᱱ ᱠᱟᱹᱢᱤ ᱠᱚᱵᱤᱱ ᱡᱩᱫᱤ ᱵᱤᱱ ᱢᱟᱱᱮ ᱫᱚᱨᱠᱟᱨᱟᱜ ᱠᱟᱱᱟ ᱪᱟᱥᱵᱟᱥ ᱦᱚᱸ ᱚᱱᱛᱮ ᱨᱮᱦᱚᱸ ᱦᱩᱭᱩᱜ ᱜᱮᱭᱟ
ᱦᱮᱸ ᱦᱮᱸ ᱚᱱᱟ ᱟᱯᱮ ᱟᱯᱮᱭᱟᱜ ᱟᱯᱮᱭᱟᱜ ᱤᱭᱟᱹ ᱜᱟᱹᱰᱭᱟᱹ ᱠᱚᱨᱮ ᱦᱟᱹᱠᱩ ᱠᱚ ᱧᱮᱞ ᱵᱟᱲᱟ ᱚᱱᱟᱜᱮ ᱫᱚᱦᱚ ᱠᱟᱹᱞᱤᱧ ᱵᱮᱱ ᱥᱮ
ᱟᱪᱪᱷᱟ ᱦᱳᱭ ᱟᱞᱮ ᱚᱱᱠᱟ ᱧᱤᱫᱟᱹ ᱵᱮᱲᱟ ᱠᱷᱩᱵ ᱠᱚ ᱟᱹᱛᱠᱤᱨ ᱠᱚ ᱜᱮᱭᱟ, ᱟᱫᱚ ᱛᱟᱦᱚᱞᱮ ᱚᱱᱠᱟ ᱜᱟᱲ ᱨᱮᱱᱟᱜ ᱛᱟᱦᱚᱞᱮ ᱚᱱᱠᱟ ᱡᱩᱫᱤ ᱤᱭᱟᱹ ᱠᱷᱟᱱ ᱮᱱᱠᱷᱟᱱ ᱫᱚ ᱤᱧ ᱵᱟᱵᱟ ᱦᱟᱸᱜ ᱞᱤᱧ ᱢᱮᱛᱟᱭᱟ ᱚᱱᱠᱟᱜ ᱠᱷᱟᱡ ᱚᱱᱟ ᱜᱟᱰ ᱨᱮᱱᱟᱜ ᱠᱟᱹᱢᱤ ᱠᱚᱦᱚᱸ ᱞᱤᱧ ᱮᱢᱟ ᱵᱤᱱᱟ ᱢᱟᱱᱮ ᱧᱤᱫᱟᱹ ᱵᱮᱲᱟ ᱫᱚᱢᱮ ᱠᱚ ᱟᱛ ᱼᱼᱠᱤᱨᱮᱫ ᱠᱚᱣᱟ ᱾ ᱟᱫᱚ ᱫᱚᱢᱮ ᱵᱤᱱ ᱡᱟᱹᱯᱤᱫ ᱜᱮᱭᱟ ᱠᱤ ᱧᱤᱫᱟᱹ ᱵᱮᱲᱟ?
ᱵᱟᱝ ᱵᱟᱝ ᱟᱞᱤᱧ ᱫᱚ ᱵᱟᱞᱤᱧ ᱡᱟᱹᱯᱤᱫ ᱜᱮᱭᱟ ᱮᱠᱫᱚᱢ
ᱦᱳᱭ ᱢᱟᱱᱮ ᱵᱟᱠᱷᱟᱡ ᱟᱹᱛᱠᱤᱨ ᱪᱟᱵᱟ ᱦᱳᱭ ᱛᱚ ᱟᱹᱛᱠᱤᱨ ᱵᱟᱲᱟ ᱟᱹᱛᱠᱤᱨ ᱠᱚᱣᱟ ᱠᱚᱥᱮ ᱵᱟᱠᱷᱟᱡ
ᱦᱮᱸ ᱦᱮᱸ
ᱟᱯᱮ ᱟᱹᱛᱩ ᱫᱚ ᱪᱮᱫ ᱵᱤᱨ ᱫᱤᱥᱚᱢ ᱥᱮ ᱵᱟᱡᱟᱨ ᱫᱤᱥᱚᱢ ᱚᱠᱟᱞᱮᱠᱟᱱ ᱡᱟᱭᱜᱟ ᱨᱮ ᱚᱲᱟᱜ ᱛᱟᱯᱮ? ᱚ ᱛᱟᱦᱚᱞᱮ ᱦᱟᱹᱛᱤ ᱠᱚᱫᱚ ᱫᱤᱱ ᱜᱮ ᱠᱚ ᱦᱤᱨᱤ
ᱫᱤᱱ ᱜᱮ ᱢᱟᱱᱮ ᱫᱤᱱ ᱜᱮᱠᱚ ᱦᱤᱡᱩᱜᱼᱟ ᱢᱟᱱᱮ ᱪᱟᱥ ᱦᱚᱸ ᱴᱷᱤᱠᱼᱴᱷᱟᱠ ᱵᱟᱞᱮ ᱫᱟᱲᱮᱭᱟᱜ ᱜᱮᱭᱟ ᱟᱞᱮ ᱢᱟᱱᱮ ᱪᱟᱥ ᱟᱞᱮ ᱛᱤᱱᱟᱹᱜ ᱞᱮ ᱪᱟ ᱢᱟᱱᱮ ᱛᱤᱱᱟᱹᱜ ᱨᱟᱠᱟᱵ ᱠᱟᱛᱷᱟ ᱚᱱᱟ ᱨᱮᱱᱟᱜ ᱯᱷᱤᱯᱴᱤ ᱯᱟᱨᱥᱮᱱ ᱨᱟᱠᱟᱵ ᱛᱟᱞᱮᱭᱟ ᱦᱩᱲᱩ ᱠᱚ ᱢᱟᱱᱮ ᱡᱚ ᱦᱟᱯ ᱦᱩᱲᱩ ᱢᱟ ᱡᱚᱢ ᱛᱮᱜᱮᱠᱚ ᱪᱟᱵᱟᱭᱟ ᱦᱟᱹᱛᱤ ᱜᱮ
ᱦᱳᱭ ᱦᱳᱭ ᱦᱳᱭ ᱢᱟᱱᱮ ᱟᱞᱮ ᱫᱚ ᱵᱟᱡᱟᱨ ᱟᱞᱮ ᱫᱚ ᱵᱟᱡᱟᱨ ᱡᱟᱭᱜᱟ ᱠᱟᱱᱟ ᱢᱟᱱᱮ ᱪᱟᱥ ᱫᱚ ᱪᱟᱥᱵᱟᱥ ᱦᱚᱸ ᱦᱩᱭᱩᱜ ᱜᱮᱭᱟ ᱚᱱᱮ ᱚᱱᱠᱟᱱ ᱡᱟᱭᱜᱟ ᱨᱮ ᱢᱮᱱᱟᱜ ᱞᱮᱭᱟ ᱦᱳᱭ ᱟᱫᱚ ᱵᱤᱨ ᱵᱩᱨᱩ ᱫᱚ ᱠᱟᱹᱡ ᱥᱟᱺᱜᱤᱧᱚᱜᱼᱟ ᱦᱳᱭ ᱥᱚᱢᱚᱭ ᱨᱮᱫᱚ ᱠᱚ ᱦᱮᱡ ᱮᱢᱟᱱᱚᱜ ᱜᱮᱭᱟ
ᱳ ᱳ
ᱦᱳᱭ ᱚᱱᱠᱟ ᱟᱫᱚ ᱱᱚᱜᱼᱚᱭ ᱛᱚ ᱢᱟᱱᱮ ᱩᱱᱠᱩᱣᱟᱜ ᱡᱟᱭᱜᱟ ᱠᱚᱨᱮ ᱜᱮᱵᱚᱱ ᱚᱲᱟᱜ ᱫᱩᱣᱟᱹᱨ ᱠᱟᱜᱼᱟ ᱥᱮ ᱟᱫᱚ ᱪᱮᱫᱟᱜ ᱵᱟᱠᱚ ᱦᱤᱨᱤ ᱠᱚᱣᱟ ᱦᱮᱸ ᱥᱮ ᱪᱮᱫᱟᱜ ᱵᱟᱠᱚ ᱦᱤᱨᱤ ᱵᱚᱱᱟ ᱦᱳᱭ ᱪᱮᱫ ᱮᱢ ᱪᱤᱠᱟᱹ ᱫᱟᱲᱮᱭᱟᱜᱼᱟ ᱢᱟᱥᱮ ᱱᱩᱠᱩ ᱦᱚᱸ ᱨᱚᱲ ᱜᱮᱥᱮ ᱵᱟᱠᱚ ᱨᱚᱲ ᱫᱟᱲᱮᱭᱟᱜᱼᱟ
ᱦᱳᱭ ᱦᱳᱭ
ᱦᱩᱭᱱᱟ ᱢᱤᱫ ᱥᱮᱨᱢᱟ ᱪᱷᱚ ᱢᱟᱥ ᱛᱩᱨᱩᱭ ᱪᱟᱸᱫᱚ ᱢᱤᱫᱴᱤᱡ ᱢᱤᱫᱴᱤᱡ ᱦᱚᱲ ᱠᱚ ᱜᱚᱡ ᱠᱮᱫᱮᱭᱟ ᱞᱮᱵᱮᱫ ᱜᱚᱡ ᱠᱮᱫᱮᱭᱟᱠᱚ ᱦᱳᱭ
ᱦᱳ
ᱟᱫᱚ ᱢᱟᱥᱮ ᱟᱫᱚ ᱩᱱᱤ ᱦᱟᱹᱛᱤᱭ ᱪᱟᱞᱟᱜ ᱠᱟᱱᱟ ᱩᱱᱤ ᱪᱩᱯᱤ ᱨᱮ ᱩᱱᱤ ᱦᱟᱹᱛᱤᱭᱟᱜ ᱪᱩᱯᱤ ᱨᱮ ᱟᱠᱟᱜ ᱠᱟᱱ ᱫᱚᱭ ᱟᱫᱚ ᱪᱮᱫᱟᱜ ᱵᱟᱭ ᱞᱮᱵᱮᱫ ᱜᱚᱫ ᱠᱟᱭᱟᱭ ᱞᱮᱵᱮᱫ ᱜᱚᱫ ᱠᱟᱫᱮᱭᱟᱭ
ᱦᱮᱸ ᱦᱮᱸ ᱮᱠᱫᱚᱢ ᱮᱠᱫᱚᱢ ᱦᱮᱸ ᱦᱮᱸ ᱟᱪᱪᱷᱟ ᱟᱵᱤᱱ ᱫᱚ ᱛᱤᱱᱟᱹᱜ ᱜᱟᱱ ᱯᱟᱲᱦᱟᱣ ᱠᱟᱱᱛᱮ?
ᱟᱞᱤᱧ ᱟᱞᱤᱧ ᱫᱚ ᱮᱢ ᱮ ᱞᱤᱧ ᱠᱚᱢᱯᱞᱤᱴ ᱟᱠᱟᱜᱼᱟ
ᱳ ᱟᱫᱚ ᱱᱤᱛᱚᱜ ᱫᱚ ᱪᱤᱠᱟᱹᱭ ᱫᱟᱵᱤᱱ ᱯᱟᱲᱦᱟᱜ ᱠᱟᱱ ᱜᱮᱭᱟ ᱵᱤᱱ ᱥᱮ?
ᱦᱳᱭ ᱯᱟᱲᱦᱟᱜ ᱠᱟᱱ ᱜᱮᱭᱟᱞᱤᱧ
ᱯᱟᱲᱦᱟᱣ ᱢᱟᱱᱮ ᱦᱮᱸ ᱱᱮ ᱤᱭᱟᱹ ᱱᱮᱥ ᱜᱮᱞᱤᱧ ᱚᱰᱳᱠᱮᱱᱟ ᱮᱢ ᱮ ᱠᱷᱚᱱ ᱟᱫᱚ ᱱᱤᱛᱳᱜ ᱫᱚ ᱪᱮᱫ ᱦᱚ ᱵᱟᱹᱞᱤᱧ ᱪᱤᱠᱟᱹᱭᱮᱜᱼᱟ ᱦᱳᱭ ᱾ ᱦᱳᱭ ᱟᱫᱚ ᱱᱤᱛᱚᱜ ᱦᱟᱸᱜ ᱪᱮᱫ ᱞᱤᱧ ᱪᱤᱠᱟᱹᱭᱟ ᱵᱟᱯᱞᱟ ᱵᱟᱲᱟ ᱨᱮᱱᱟᱜ ᱠᱚ ᱞᱟᱹᱭᱮᱜ-ᱟ ᱟᱭᱳᱼᱵᱟᱵᱟ
ᱦᱮᱸ ᱦᱮᱸ
ᱟᱹᱵᱤᱱ ᱫᱚ ᱵᱤᱱ ᱵᱟᱯᱞᱟ ᱟᱠᱟᱱᱟ ᱥᱮ ᱵᱟᱝᱟ?
ᱵᱟᱝ ᱵᱟᱝ ᱟᱹᱞᱤᱧ ᱦᱚᱸ ᱵᱟᱹᱞᱤᱧ ᱵᱟᱯᱞᱟ ᱟᱠᱟᱱᱟ
ᱟᱹᱵᱤᱱ ᱫᱚ ᱛᱚᱵᱮ ᱛᱤᱥ ᱵᱤᱱ ᱵᱟᱯᱞᱟᱜᱼᱟ?
ᱟᱫᱚ ᱵᱟᱠᱚ ᱧᱟᱢᱚᱜ ᱠᱟᱱᱟ ᱤᱭᱟᱹ ᱜᱮ ᱵᱟᱦᱩ ᱠᱚᱜᱮ
ᱦᱳᱭ ᱟᱫᱚ ᱰᱷᱮᱨ ᱵᱟᱹᱧ ᱯᱟᱲᱦᱟᱣ ᱟᱠᱟᱱᱟ ᱥᱮ ᱱᱮᱛᱟᱨ ᱫᱚ ᱯᱟᱲᱦᱟᱣ ᱠᱩᱡ ᱜᱮᱠᱚ ᱠᱩᱥᱤᱭᱟᱠᱚ ᱠᱟᱱᱟ ᱾
ᱦᱳᱭ ᱦᱳᱭ ᱦᱳᱭ ᱾
ᱦᱳᱭ ᱟᱫᱚ ᱠᱟᱛᱷᱟ ᱨᱮ ᱢᱚᱱ ᱢᱚᱱᱮᱨᱮ ᱵᱩᱡᱷᱟᱹᱜ ᱠᱟᱱᱟ ᱟᱹᱵᱤᱱ ᱫᱚ ᱟᱹᱰᱤ ᱱᱟᱯᱟᱭ ᱦᱚᱲ ᱠᱟᱱᱟ ᱵᱤᱱ ᱾ ᱦᱮᱸᱥᱮ ᱛᱟᱦᱚᱞᱮ ᱱᱟᱜ ᱦᱚᱭᱛᱳ ᱱᱟᱯ ᱱᱟᱯᱟᱭ ᱢᱚᱱᱮ ᱱᱟᱯᱟᱭ ᱜᱩᱱ ᱢᱮᱱᱟᱜ ᱛᱟᱵᱤᱱ ᱠᱷᱟᱡ ᱱᱟᱠᱚ ᱠᱩᱥᱤᱭᱟᱵᱤᱱ ᱜᱮᱭᱟ ᱢᱤᱫ ᱫᱤᱱ ᱵᱟᱝ ᱢᱤᱫ ᱫᱤᱱ ᱾ ᱯᱟᱞᱮ ᱪᱟᱸᱫᱳ ᱵᱚᱸᱜᱟ ᱱᱚᱝᱠᱟ ᱦᱟᱲᱟᱢ ᱵᱚᱭᱮᱥ ᱠᱟᱛᱮᱜ ᱜᱮ ᱵᱟᱯᱞᱟ ᱨᱮᱱᱟᱜ ᱮ ᱫᱤᱱ ᱟᱠᱟᱫ ᱛᱟᱵᱤᱱᱟᱭ ᱾ ᱚᱱᱠᱟ ᱦᱚᱸᱛᱚ ᱦᱩᱭ ᱫᱟᱲᱮᱭᱟᱜᱼᱟ, ᱥᱮ ᱦᱳᱭ ᱾ ᱟᱹᱞᱤᱧᱟᱜ ᱵᱚᱭᱮᱥ ᱦᱚᱸ ᱟᱹᱰᱤ ᱜᱟᱱ ᱜᱮ ᱦᱩᱭ ᱠᱟᱱᱟ ᱾ ᱢᱟᱱᱮ ᱮᱸᱫ ᱠᱚᱞᱮᱡᱽ ᱨᱮ ᱟᱹᱰᱤ ᱜᱟᱱ ᱥᱟᱯᱞᱤ ᱞᱤᱧ ᱧᱟᱢ ᱞᱮᱜᱼᱟ ᱦᱮᱸᱥᱮ ᱾ ᱥᱟᱹᱯᱞᱤ ᱠᱚᱫᱚ ᱵᱤᱱ ᱟᱸᱡᱚᱢ ᱠᱟᱫᱼᱟ ᱥᱮ ᱵᱟᱝᱟ? ᱚᱱᱟ ᱫᱚ ᱢᱟᱱᱮ ᱢᱤᱫᱴᱤᱡ
ᱫᱚ ᱞᱤᱧ ᱟᱸᱡᱚᱢ ᱵᱟᱲᱟᱣᱟᱠᱟᱫ ᱜᱮᱭᱟ ᱯᱟᱲᱦᱟᱜ ᱜᱮᱭᱟ ᱠᱚᱛᱚ ᱱᱚᱣᱟ ᱟᱞᱮ ᱱᱚᱣᱟ ᱥᱳᱥᱟᱭᱤᱰ ᱨᱮᱱ ᱵᱟᱹᱵᱩ ᱛᱟᱠᱚ ᱾ ᱟᱸᱡᱚᱢ ᱫᱚ ᱟᱸᱡᱚᱢ ᱵᱟᱲᱟ ᱦᱩᱭ ᱠᱟᱱ ᱜᱮᱭᱟ ᱦᱳᱭ ᱾
ᱛᱳ ᱦᱳᱭ ᱦᱳᱭ ᱥᱟᱹᱯᱞᱤ ᱢᱟᱱᱮ ᱧᱟᱢ ᱠᱟᱜ-ᱟ ᱞᱤᱧ ᱥᱮ ᱟᱫᱚ ᱟᱫᱚ ᱪᱮᱫᱠᱟ ᱞᱤᱧ ᱞᱟᱹᱭᱟ ᱟᱭᱳ ᱵᱟᱵᱟ ᱴᱷᱮᱱ ᱟᱫᱚ ᱚᱱᱟ ᱠᱷᱟᱹᱛᱤᱨ ᱛᱮᱜᱮ ᱟᱹᱰᱤ ᱥᱮᱨᱢᱟ ᱵᱟᱦᱨᱮ ᱨᱮᱜᱮ ᱞᱤᱧ ᱛᱟᱦᱮᱸ ᱠᱟᱱᱟ ᱟᱫᱚ ᱤᱱᱟᱹ ᱯᱚᱨᱮ ᱛᱚ ᱱᱚᱜᱼᱚᱭ ᱮᱢ ᱮ ᱠᱚᱞᱤᱧ ᱠᱚᱢᱯᱞᱤᱴ ᱠᱮᱫ-ᱟ ᱠᱚᱥᱴᱚ ᱢᱚᱥᱴᱚ ᱟᱛᱮᱫ ᱾ ᱯᱩᱭᱥᱟᱹ ᱠᱚ ᱮᱢ ᱦᱟᱛᱮᱫ ᱡᱟᱦᱟᱸ ᱞᱮᱠᱟ ᱟᱛᱮᱫ ᱢᱟᱱᱮ ᱱᱟᱜ ᱞᱤᱧ ᱠᱚᱢᱯᱞᱤᱴ ᱠᱟᱜᱼᱟ, ᱩᱱᱟᱹᱜ ᱢᱟ ᱱᱟᱷᱜ ᱞᱟᱹᱭ ᱵᱟᱝ ᱜᱟᱱᱚᱜᱼᱟ ᱦᱮᱸ ᱥᱮ ᱾
ᱦᱮᱸ ᱦᱮᱸ ᱦᱮᱸ ᱾
ᱦᱳᱭ ᱾
ᱦᱮᱸ ᱛᱟᱦᱚᱞᱮ ᱵᱚᱭᱚᱥ ᱦᱮᱸ ᱵᱚᱭᱚᱥ ᱠᱚᱫᱚ ᱛᱤᱱᱟᱹᱜ ᱛᱟᱵᱤᱱ ᱱᱤᱛᱚᱜ ᱫᱚ? ᱛᱤᱨᱤᱥ ᱯᱟᱨᱚᱢ ᱠᱟᱱᱟ ᱢᱚᱱᱮ ᱦᱩᱭᱩᱜ ᱠᱟᱱᱟ ᱾
ᱦᱳᱭ ᱦᱳᱭ ᱚᱱᱠᱟ ᱜᱮ ᱟᱹᱞᱤᱧᱟᱜ ᱠᱟᱛᱷᱟ ᱨᱚᱲ ᱛᱮᱵᱤᱱ ᱵᱩᱡᱷᱟᱹᱣ ᱜᱚᱫ ᱠᱮᱫᱼᱟ ᱵᱟᱥᱮ?
ᱦᱮᱸ ᱦᱮᱸ ᱮᱠᱫᱚ ᱨᱚᱲ ᱛᱮᱜᱮ ᱵᱩᱡᱷᱟᱹᱜ ᱠᱟᱱᱟ ᱾
ᱦᱳᱭ ᱦᱳᱭ ᱟᱹᱞᱤᱧᱟᱜ ᱟᱹᱞᱤᱧᱟᱜ ᱛᱤᱨᱤᱥ ᱮᱠᱛᱤᱨᱤᱥ ᱱᱟᱜ ᱱᱚᱜᱼᱚᱭ ᱾ ᱮᱸᱫ ᱚᱠᱴᱳᱵᱚᱨ ᱨᱮ ᱵᱚᱞᱚᱱᱟ ᱮᱠᱛᱤᱨᱤᱥ ᱵᱚᱭᱮᱥ ᱛᱟᱞᱤᱧ ᱾
ᱚ ᱦᱳ ᱾
ᱦᱳᱭ ᱾ ᱛᱟᱦᱞᱮ ᱟᱵᱤᱱᱟᱜ ᱫᱚ ᱛᱤᱱᱟᱹᱜ ᱜᱟᱱ ᱵᱚᱭᱮᱥ ᱦᱩᱭᱩᱜᱼᱟ?
ᱟᱹᱞᱤᱧ ᱫᱚ ᱟᱹᱵᱤᱱ ᱠᱷᱚᱱᱟᱜ ᱫᱚᱞᱤᱧ ᱦᱩᱰᱤᱧ ᱜᱮᱭᱟ ᱠᱤᱱᱛᱩ ᱾
ᱚ ᱦᱳᱭ ᱛᱚ ᱾
ᱟᱹᱞᱤᱧᱟᱜ ᱫᱚ ᱟᱴᱷᱟᱥ ᱜᱟᱱ ᱦᱩᱭᱩᱜ ᱠᱟᱱ ᱛᱟᱞᱤᱧᱟ ᱾
ᱦᱮᱸ?
ᱟᱴᱷᱟᱥ ᱜᱟᱱ ᱟᱴᱷᱟᱥ ᱾
ᱟᱪᱪᱷᱟ ᱾ ᱦᱳᱭ ᱛᱟᱦᱚᱞᱮ ᱦᱟᱨᱟ ᱛᱚᱨᱟ ᱠᱟᱱᱟ ᱵᱤᱱ ᱯᱟᱛᱟ ᱪᱷᱟᱛᱟ ᱫᱟᱬᱟᱱ ᱵᱤᱱ ᱥᱮ ᱵᱟᱹᱦᱩ ᱫᱚᱼᱼ ᱠᱚ ᱠᱩᱥᱤ ᱦᱤᱨᱳ ᱧᱚᱜ ᱠᱟᱛᱮᱫ ᱪᱟᱞᱟᱜ ᱵᱤᱱ ᱥᱮ ᱵᱟᱹᱦᱩ ᱠᱚᱫᱚ ᱠᱚ ᱠᱩᱥᱤᱜᱼᱟ ᱱᱟᱦᱟᱜ ᱾
ᱟᱫᱚ ᱤᱭᱚᱵ ᱨᱮᱱᱟᱜ ᱚᱞᱚᱜ ᱯᱟᱲᱦᱟᱜ ᱫᱚ ᱱᱟᱦᱟᱜ ᱵᱟᱠᱚ ᱠᱩᱞᱤᱭᱮᱫᱟ ᱡᱟᱹᱛᱤ ᱯᱟᱹᱨᱤᱥ ᱠᱚᱠᱚ ᱠᱩ ᱠᱩᱞᱤᱭᱟ ᱚᱱᱟ ᱠᱚ ᱠᱚᱜᱮ ᱱᱟᱦᱟᱜ ᱠᱩᱠᱞᱤ ᱨᱚᱯᱚᱲ ᱵᱤᱱ ᱱᱟᱦᱟᱜ ᱦᱮᱸ ᱥᱮ ᱾
ᱦᱳᱭ ᱦᱳᱭ ᱾
ᱦᱳᱭ ᱾